ᱦᱚᱸ ᱡᱚᱦᱟᱨ ᱜᱮ ᱡᱚᱦᱟᱨ ᱜᱮ ᱟᱨ ᱪᱮᱫ ᱪᱤᱠᱟᱹ ᱦᱩᱭᱩᱜ ᱠᱟᱱᱟ ᱛᱟᱦᱞᱮ?
ᱫᱟᱜ ᱧᱚᱜ ᱮ ᱠᱟᱱᱟᱭ ᱡᱷᱤ ᱡᱷᱤᱯᱤᱨ-ᱡᱷᱤᱯᱤᱨ ᱟᱫᱚ ᱛᱚᱲ ᱠᱟᱹᱴᱤᱡ ᱡᱤᱨᱟᱹᱣ ᱦᱩᱭ ᱠᱟᱱᱟ
ᱫᱟᱜ ᱫᱟᱭ ᱛᱟᱦᱞᱮ ᱟᱯᱮ ᱥᱮᱫ ᱫᱚ?
ᱦᱳᱭ ᱫᱟᱜ ᱫᱟᱭ᱾
ᱟᱞᱮ ᱥᱮᱫ ᱢᱟ ᱥᱤᱛᱩᱝ ᱠᱟᱫᱟᱭ ᱫᱟᱜ ᱫᱚ ᱵᱟᱭ ᱫᱟᱜ ᱫᱟᱭ
ᱟᱪᱪᱷᱟ
ᱟᱨ ᱠᱟᱹᱢᱤ ᱠᱚ ᱪᱮᱫ ᱪᱤᱠᱟᱹ ᱠᱟᱹᱢᱤ ᱦᱩᱭᱩᱜ ᱠᱟᱱᱟ?
ᱠᱟᱹᱢᱤ ᱠᱚᱫᱚ ᱟᱢ ᱵᱟᱲᱜᱤ ᱠᱚᱨᱮ ᱜᱮ, ᱵᱟᱹᱛ ᱨᱮ ᱱᱚᱣᱟ ᱤᱭᱟᱹ ᱟᱯᱷᱚᱨ ᱜᱚᱰᱟ ᱠᱚ ᱥᱤ ᱟᱯᱷᱚᱨ ᱠᱚ ᱦᱩᱭᱩᱜ ᱠᱟᱱᱟ ᱦᱩᱲᱩ ᱠᱚ ᱱᱩᱠᱩ ᱜᱮ?
ᱟᱨ ᱚᱱᱟ ᱪᱷᱟᱲᱟ ᱟᱠᱟ ᱮᱴᱟᱜ?
ᱵᱟᱡᱟᱨ ᱨᱮ ᱚᱱᱟ ᱠᱟᱹᱢᱤ ᱛᱟᱸᱦᱮ ᱠᱟᱱ ᱛᱟᱞᱤᱧᱟ ᱚᱱᱟᱫᱚ ᱱᱟᱦᱟᱜ ᱠᱟᱹᱴᱤᱡ ᱞᱟᱹᱭ ᱤᱧ ᱦᱮᱡ ᱠᱟᱱᱟ ᱚᱲᱟᱜ ᱦᱚᱲ ᱦᱚᱞᱟᱜᱮ ᱱᱟ ᱯᱷᱩᱰ ᱰᱮᱞᱤᱵᱷᱟᱨᱤ ᱤᱭᱟᱹ ᱛᱟᱦᱮᱸ ᱠᱟᱱᱟ, ᱚᱱᱟ ᱰᱮᱞᱤᱵᱷᱟᱨᱤ ᱡᱟᱸᱦᱟ ᱫᱚ ᱥᱟᱢᱟᱱ ᱠᱚ ᱵᱟᱡᱟᱨ ᱨᱮ ᱟᱫᱚ ᱚᱱᱟ ᱠᱟᱹᱢᱤ ᱫᱚ ᱱᱟᱦᱟᱜ ᱞᱤᱧ ᱦᱮᱜ ᱡᱤᱨᱟᱹᱣ ᱦᱟᱛᱟᱲ ᱠᱟᱱᱟ ᱱᱟᱦᱟᱜ ᱦᱚᱞᱟ ᱜᱮ ᱦᱮᱡ ᱦᱩᱭᱱᱟ ᱚᱲᱟᱜ ᱛᱮ
ᱚ ᱟᱫᱚ ᱯᱷᱩᱰ ᱰᱮᱞᱤᱵᱷᱟᱨᱤ ᱨᱮᱱᱟᱜ ᱠᱟᱹᱢᱤ ᱫᱚ ᱛᱤᱱᱟᱹᱜ ᱫᱤᱱ ᱠᱷᱚᱱᱟᱜ ᱵᱤᱱ ᱠᱚᱨᱟᱣ ᱫᱟ ᱟᱨ ᱚᱠᱟ ᱞᱮᱠᱟ ᱵᱷᱟᱵ ᱵᱤᱱ ᱠᱟᱹᱢᱤ ᱠᱟᱱᱟ?
ᱱᱚᱣᱟ ᱫᱚ ᱱᱟᱣᱟ ᱧᱚᱜ ᱜᱮᱭᱟᱞᱤᱧ ᱟᱨ ᱢᱤᱫ ᱢᱟᱹᱦᱱᱟᱹ ᱜᱟᱱ ᱜᱮ ᱦᱩᱭ ᱠᱟᱱ ᱛᱟᱦᱮᱸᱼᱟ, ᱱᱚᱣᱟ ᱫᱚ ᱯᱟᱴ ᱴᱟᱭᱤᱢ ᱡᱚᱵ ᱠᱟᱱᱟ ᱢᱟᱱᱮ
ᱻ
ᱯᱟᱨ ᱴᱟᱭᱤᱢ ᱡᱚᱵ ᱠᱟᱱᱟ ᱱᱚᱣᱟ ᱫᱚ ᱵᱟᱨᱚ ᱞᱮᱠᱟ ᱯᱷᱩᱰ ᱰᱮᱞᱤᱵᱷᱟᱨᱤ ᱨᱮᱱᱟᱜ ᱮᱯᱞᱤᱠᱮᱥᱚᱱ ᱢᱮᱱᱟᱜᱼᱟ, ᱢᱤᱫ ᱫᱚ ᱚᱱᱟ ᱤᱭᱟᱹ ᱪᱮᱫ ᱠᱚ ᱢᱮᱱᱟ ᱴᱚᱢ ᱟ ᱡᱚᱢᱮᱴᱚ ᱠᱚ ᱢᱮᱛᱟᱜ ᱠᱟᱱᱟ ᱟᱨ ᱥᱩᱭᱜᱤ ᱢᱤᱫᱴᱮᱱ ᱦᱳᱭ
ᱻ
ᱟᱫᱚ ᱚᱱᱟ ᱥᱩᱜᱤ ᱧᱩᱛᱩᱢᱟᱱᱟᱜ ᱨᱮᱜᱮ ᱱᱟᱦᱟᱜ ᱞᱤᱧ ᱮᱰ ᱠᱟᱱᱟ ᱱᱟᱦᱟᱜ ᱞᱤᱧ ᱟᱭᱰᱤ ᱞᱤ ᱵᱮᱱᱟᱣ ᱠᱟᱜᱼᱟ ᱟᱫᱚ ᱩᱱᱟᱹᱜ ᱚᱰᱟᱨ ᱠᱚ ᱵᱟᱝ ᱦᱤᱡᱩᱜ ᱠᱟᱱ ᱛᱮ ᱵᱚᱞᱮ ᱠᱟᱹᱢᱤ ᱫᱚᱞᱤᱧ, ᱠᱟᱹᱢᱤ ᱫᱚᱞᱤᱧ ᱵᱚᱱᱫᱚ ᱦᱟᱛᱟᱲ ᱠᱟᱫᱟ ᱚᱰᱟᱨ ᱵᱟᱝ ᱛᱟᱦᱮᱸ ᱞᱮᱱᱠᱟᱱ ᱯᱚᱭᱥᱟ ᱵᱟᱝ ᱦᱤᱡᱩᱜᱼᱟ ᱥᱮ
ᱦᱳᱭ ᱦᱳᱭ ᱦᱳᱭ
ᱚᱱᱟᱛᱮ ᱟᱫᱚ ᱯᱟᱴ ᱴᱟᱭᱤᱢ ᱠᱟᱱᱟ ᱵᱚᱞᱮ ᱡᱟᱦᱟᱸ ᱛᱤ ᱨᱮᱜᱮ ᱟᱢᱮᱢ ᱥᱮᱱ ᱫᱟᱲᱮᱜᱼᱟ ᱠᱚᱨᱟᱣ ᱫᱟᱲᱮᱼᱟ, ᱵᱟᱢ ᱠᱚᱨᱟᱣ ᱨᱮᱦᱚᱸ ᱴᱷᱤᱠ ᱜᱮᱭᱟ ᱛᱤᱱ ᱥᱩᱢᱚᱭ ᱮᱢ ᱚᱯᱥᱚᱨᱟ ᱩᱱ ᱥᱚᱢᱚᱭ ᱟᱭᱰᱤ ᱚᱱ ᱢᱮ
ᱚ ᱟᱪᱪᱷᱟ ᱟᱪᱪᱷᱟ ᱟᱹᱰᱤ ᱵᱷᱟᱜᱮ ᱵᱷᱟᱜᱮ ᱢᱤᱫᱴᱟᱝ ᱠᱟᱛᱷᱟᱢ ᱞᱟᱹᱭ ᱠᱮᱫ ᱛᱟᱞᱟᱝ ᱟᱨ ᱛᱮᱦᱮᱧ ᱚᱱᱟ ᱡᱟᱭᱜᱟ ᱨᱮ ᱟᱢᱮᱢ ᱠᱟᱹᱢᱤ ᱠᱟᱱ ᱛᱟᱵᱟᱱᱟ ᱟᱫᱚ ᱱᱚᱜᱼ ᱱᱚᱝᱠᱟ ᱜᱮ ᱤᱧᱤᱡ ᱩᱭᱦᱟᱹᱨᱟ ᱵᱟᱝᱼᱟ, ᱟᱵᱚ ᱥᱟᱱᱛᱟᱲ ᱠᱚᱫᱚ ᱱᱟᱜ ᱡᱟᱹᱥ ᱡᱟᱹᱥᱛᱤ ᱠᱷᱚᱱ ᱡᱟᱹᱥᱛᱤ ᱱᱤᱛᱚᱜ ᱫᱚ ᱟᱹᱛᱩ ᱫᱤᱥᱚᱢ ᱠᱚᱨᱮ ᱵᱮᱠᱟᱨ ᱜᱮ ᱫᱟᱬᱟ ᱵᱟᱲᱟᱭ ᱫᱟᱵᱚᱱ ᱱᱚᱝᱠᱟᱱᱟᱜ ᱠᱟᱹᱢᱤ ᱠᱚᱨᱮ ᱦᱚᱸ ᱡᱚᱲᱟᱣ ᱡᱚᱯᱲᱟᱣ ᱵᱟᱹᱱᱩᱜ ᱵᱚᱱᱟ, ᱢᱮᱱᱠᱷᱟᱱ ᱤᱧᱤᱧ ᱪᱟᱹᱭᱟ ᱟᱵᱚᱣᱟᱜ ᱡᱩᱫᱤ ᱞᱟᱦᱟᱱᱛᱤ ᱦᱳᱭ ᱫᱚᱨᱠᱟᱨ ᱠᱟᱱᱟ ᱵᱟᱝ ᱟᱵᱚᱣᱟᱜ ᱡᱩᱫᱤ ᱰᱮᱵᱞᱚᱯ ᱦᱳᱭ ᱫᱚᱨᱠᱟᱨ ᱠᱟᱱᱟ ᱱᱚᱝᱠᱟᱱᱟᱜ ᱡᱟᱭᱜᱟ ᱨᱮ ᱟᱵᱚ ᱫᱚ ᱥᱟᱹᱨᱤ ᱜᱮ ᱪᱟᱞᱟᱣ ᱫᱚᱨᱠᱟᱨ ᱠᱟᱱ ᱛᱟᱵᱚᱱᱟ ᱱᱤᱝᱠᱟ ᱱᱟᱜ ᱡᱟᱭᱜᱟ ᱨᱮ ᱠᱟᱹᱢᱤ ᱦᱚᱸ ᱫᱚᱨᱠᱟᱨ ᱠᱟᱱ ᱛᱟᱵᱚᱱᱟ ᱟᱨ ᱵᱟᱵᱚ ᱠᱟᱹᱢᱤ ᱞᱮᱠᱟᱱ ᱛᱚ ᱦᱟᱯᱮᱱ ᱫᱤᱱ ᱨᱮ ᱟᱵᱚ ᱵᱟᱵᱚ ᱟᱹᱥᱩᱞᱚᱜᱼᱟ ᱟᱨ ᱵᱟᱵᱚᱱ ᱟᱹᱥᱩ ᱟᱹᱥᱩᱞ ᱞᱮᱱᱠᱷᱟᱱ ᱟᱵᱚᱨᱮᱱ ᱜᱤᱫᱟᱹᱨ ᱯᱤᱫᱟᱹᱨ ᱠᱚᱦᱚᱸ ᱴᱷᱤᱠ ᱴᱷᱟᱠ ᱚᱞᱚᱜ ᱯᱟᱲᱦᱟᱜ ᱵᱟᱝᱵᱚᱱ ᱥᱮᱬᱟ ᱦᱚᱪᱚ ᱫᱟᱲᱮᱭᱟ ᱠᱚᱣᱟ
ᱴᱷᱤᱠ ᱴᱷᱤᱠ ᱴᱷᱤᱠ ᱴᱷᱤᱠ ᱦᱳᱭ
ᱟ ᱜᱚᱝᱠᱮ ᱱᱟᱜ ᱪᱮᱫ ᱥᱟᱲᱮ ᱦᱚᱪᱚ ᱮᱫᱟ ᱟᱞᱟᱢ ᱥᱟᱲᱮᱥ ᱦᱚᱪᱟᱭᱟ ᱦᱮᱸ ᱥᱮ ᱵᱟᱠᱷᱟᱱ ᱱᱚᱣᱟ ᱦᱚᱸ ᱯᱨᱚᱵᱞᱮᱢᱚᱜ ᱛᱟᱞᱟᱝᱟ ᱟᱪᱪᱷᱟ ᱚᱱᱟ ᱪᱷᱟᱲᱟ, ᱱᱚᱜᱼᱚᱭ ᱱᱤᱛᱚᱜ ᱡᱟᱦᱟᱸ ᱞᱮᱠᱟ ᱵᱚᱱ ᱱᱚᱛᱮ ᱡᱩᱱ ᱢᱟᱦᱟ ᱥᱮᱴᱮᱨᱮᱱ ᱛᱟᱵᱚᱱᱟ, ᱵᱟᱝ ᱱᱚᱣᱟ ᱡᱩᱱ ᱢᱟᱥ ᱨᱮᱜᱮ ᱡᱟᱦᱟᱸ ᱞᱮᱠᱟ ᱟᱵᱚ, ᱦᱩᱞ ᱢᱟᱦᱟ ᱛᱟᱦᱮᱸ ᱠᱟᱱ ᱛᱟᱵᱟᱱᱟ, ᱦᱩᱞ ᱢᱟᱦᱟ ᱦᱳᱭ ᱠᱟᱱ ᱛᱟᱵᱚᱱᱟ, ᱥᱮ ᱦᱳᱭᱳᱜ ᱠᱟᱱ ᱛᱟᱵᱚᱱᱟ, ᱡᱟᱣ ᱥᱮᱨᱢᱟ ᱜᱮ, ᱟᱫᱚ ᱟᱯᱮ ᱚᱱ
ᱦᱟᱸ,
ᱛᱮ ᱪᱮᱫ ᱞᱮᱠᱟ ᱠᱟ ᱦᱩᱞ ᱢᱟᱦᱟ ᱠᱚ ᱢᱟᱱᱟᱣᱟ, ᱥᱮ ᱵᱟᱠᱚ ᱢᱟᱱᱟᱣᱟ, ᱱᱚᱶᱟ, ᱠᱚ ᱤᱫᱤ ᱠᱟᱛᱮᱜ ᱠᱟᱹᱴᱤᱡ ᱞᱟᱹᱭ ᱛᱟᱞᱟᱝ ᱢᱮ, ᱢᱟ?
ᱦᱳᱭ ᱟᱵᱚᱣᱟᱜ ᱱᱚᱜᱼᱚᱭ, ᱵᱤᱨ ᱥᱤᱫᱟᱹ ᱠᱟᱹᱱᱩ ᱛᱟᱹᱠᱤᱱ, ᱩᱭᱦᱟᱹᱨ ᱠᱟᱛᱮᱜ ᱱᱚᱸᱰᱮ ᱫᱚ ᱦᱩᱞ ᱢᱟᱦᱟ ᱟᱞᱮ, ᱫᱚᱢᱮᱞᱮ ᱢᱟᱱᱟᱣ ᱜᱮᱭᱟ᱾ ᱟᱫᱚ ᱫᱤᱱ ᱵᱷᱳᱚᱨ ᱜᱮ ᱡᱟ ᱠᱤᱪᱷᱩᱞᱮ ᱢᱟᱱᱟᱣ ᱤᱫᱤ, ᱵᱷᱳᱨ ᱨᱮᱜᱮ ᱪᱟᱵᱟᱜᱼᱟ᱾ ᱦᱟᱱᱛᱮ ᱧᱤᱫᱟᱹ ᱥᱮᱫ ᱫᱚ, ᱱᱟᱦᱟᱜ ᱡᱟᱦᱟᱱ ᱯᱨᱳᱜᱨᱟᱢ ᱠᱚᱫᱚ ᱵᱟᱝᱞᱮ ᱫᱚᱦᱚᱭᱫᱟ᱾ ᱟᱸ ᱥᱤᱫᱩ-ᱠᱟᱱᱩ ᱤᱛᱤᱦᱟᱥ ᱤᱫᱤ ᱠᱟᱛᱮᱫ, ᱜᱮᱞᱮ ᱢᱤᱴᱤᱝ ᱱᱟ᱾ ᱟᱢ ᱡᱩᱢᱤᱫ ᱨᱮᱭᱟᱜ, ᱢᱤᱫ ᱠᱟᱹᱢᱤ ᱦᱚᱨᱟ ᱞᱮᱠᱟ ᱞᱮᱠᱟ ᱜᱮ ᱟᱨ ᱤᱱᱟᱹ ᱠᱚᱜᱮ ᱵᱚᱞᱮ ᱟᱨ ᱱᱚᱶᱟ ᱨᱮ ᱢᱚᱱᱛᱨᱤ ᱱᱮᱛᱟ, ᱠᱤᱪᱷᱩ ᱠᱚ ᱦᱤᱡᱩᱜᱼᱟ᱾ ᱩᱱᱠᱩ ᱠᱚ ᱠᱟᱛᱷᱟᱜᱼᱟ᱾ ᱚᱱᱟ ᱞᱮᱠᱟ ᱜᱮ, ᱱᱚᱰᱮ ᱡᱚᱠᱷᱚᱡ ᱠᱚ ᱠᱚᱨᱟᱣᱼᱟ, ᱟᱭᱢᱟ ᱞᱮᱠᱟᱜᱮ ᱦᱩᱞ ᱢᱟᱦᱟ ᱠᱚ ᱢᱟᱱᱟᱣ ᱛᱟᱵᱚᱱᱟ ᱡᱮ ᱞᱮᱠᱟ ᱢᱟᱱᱮ ᱮᱱᱮᱡ ᱥᱮᱨᱮᱧ ᱠᱚᱦᱚ ᱫᱚᱦᱚᱭ ᱜᱮᱭᱟ, ᱵᱚᱞᱮ ᱟᱫᱚ ᱱᱚᱛᱮ ᱫᱚ, ᱩᱱᱟᱹᱜ ᱨᱟᱸᱜᱟᱣ ᱫᱚ, ᱮᱱᱮᱡ ᱥᱮᱨᱮᱧ ᱛᱟᱦᱮᱱ ᱨᱮᱦᱚᱸ ᱵᱚᱞᱮ, ᱦᱩᱞ ᱢᱟᱦᱟ ᱴᱤᱢ ᱠᱚ ᱤᱫᱤ ᱠᱟᱛᱮᱫ ᱜᱮ ᱵᱚᱞᱮ,
ᱦᱮ ᱟᱹᱰᱤ ᱴᱚᱴᱷᱟ ᱠᱚᱨᱮ, ᱧᱮᱞᱚᱜ ᱠᱟᱱᱟ, ᱱᱤᱛᱚᱜ ᱚᱱᱟ ᱦᱩᱞ ᱢᱟᱦᱟ ᱧᱩᱛᱩᱢ ᱠᱟᱛᱮᱫ, ᱚᱸᱰᱮ ᱡᱩᱫᱤᱢ ᱧᱮᱞᱟ ᱮᱸ ᱚᱨᱜᱮᱥᱴᱨᱟ ᱯᱨᱳᱜᱨᱟᱢ ᱦᱚᱠᱚ, ᱫᱚᱦᱚᱭ ᱫᱟ ᱠᱚ᱾ ᱛᱟᱯᱚᱨᱮ ᱡᱟᱛᱨᱟ ᱜᱟᱭᱟᱱ ᱠᱚᱦᱚᱸ, ᱱᱤᱝᱠᱟᱹ ᱠᱚ ᱫᱚᱦᱚᱭ ᱫᱟᱠᱚ, ᱟᱫᱚ ᱟᱢᱟᱜ ᱢᱮᱱ ᱛᱮ ᱪᱮᱫ ᱮ ᱞᱮᱹᱭᱟ, ᱱᱚᱶᱟ ᱠᱚ ᱛᱤᱱᱟᱹᱜ ᱴᱟ ᱴᱷᱤᱠᱚᱜ ᱛᱟᱵᱚᱱᱟ, ᱥᱮ ᱵᱟᱝ ᱴᱷᱤᱠᱚᱜ ᱛᱟᱵᱚᱱᱟ᱾
ᱱᱚᱶᱟ ᱠᱚ ᱠᱟᱹᱢᱤ ᱦᱳ ᱫᱚ ᱟᱹᱞᱤᱧᱟᱜ ᱧᱮᱞ ᱞᱮᱠᱟᱛᱮ ᱫᱚ, ᱵᱮᱥᱴᱷᱤᱠ ᱫᱚ ᱵᱟᱝ ᱠᱟᱱᱟ, ᱡᱮᱞᱮᱠᱟ ᱦᱟᱺᱰᱤ ᱯᱟᱹᱣᱨᱟᱹ ᱟᱹᱠᱷᱨᱤᱧ ᱠᱚ, ᱫᱚᱥᱟᱨ ᱢᱟᱱᱮ ᱡᱟᱛᱨᱟ ᱯᱟᱛᱟ ᱞᱮᱠᱟ᱾ ᱢᱟᱱᱮ ᱚᱱᱠᱟᱱᱟᱜ ᱠᱚ, ᱪᱷᱟᱹᱯᱨᱤ ᱮᱱᱮᱡ ᱠᱚ, ᱚᱱᱟ ᱠᱚᱫᱚ ᱢᱟᱱᱮ ᱴᱳᱴᱟᱞᱮ, ᱵᱟᱭ ᱥᱟᱡᱟᱜᱼᱟ, ᱦᱩᱞ ᱫᱤᱵᱚᱥ ᱦᱩᱞ ᱫᱤᱵᱚᱥ ᱨᱮᱫᱚ᱾ ᱚᱱᱟᱠᱚ ᱵᱟᱫ ᱠᱟᱛᱮᱫ ᱟᱵᱚ, ᱮᱴᱟᱜ ᱜᱮᱢ, ᱜᱮᱢ ᱠᱷᱮᱞᱟ ᱠᱚᱵᱚᱱ ᱫᱚᱦᱚ ᱫᱟᱲᱮᱭᱟᱜᱼᱟ, ᱡᱮᱞᱮᱠᱟ ᱜᱚᱜᱚ ᱠᱚᱵᱚᱱ ᱢᱟᱱᱮ, ᱵᱚᱱ ᱤᱭᱟᱹ ᱦᱚᱪᱚ ᱫᱟᱲᱮ ᱟᱠᱚᱣᱟ ᱢᱟᱱᱮ ᱠᱚᱢᱯᱤᱴᱤᱥᱚᱱ ᱠᱩᱲᱤ ᱠᱚ, ᱠᱚᱲᱟ ᱠᱚ᱾ ᱦᱳᱭ ᱢᱟᱱᱮ ᱡᱮᱞᱮᱠᱟ, ᱴᱷᱤᱞᱤ ᱫᱤᱯᱤᱞ ᱨᱮᱭᱟᱜ ᱫᱟᱹᱲ, ᱠᱚᱢᱯᱤᱴᱤᱥᱚᱱ᱾ ᱥᱮ ᱢᱟᱱᱮ ᱚᱱᱠᱟᱱᱟᱜ, ᱠᱟᱹᱴᱤᱡ ᱢᱤᱫᱴᱮᱡ, ᱠᱷᱮᱞᱟ ᱟᱨ ᱥᱮ, ᱯᱨᱟᱭᱤᱡ ᱛᱟᱦᱮᱸ ᱫᱚᱦᱚᱭ ᱫᱚᱨᱠᱟᱨ᱾ ᱥᱮ ᱵᱚᱞᱮ ᱱᱚᱣᱟ ᱤᱭᱟᱹ ᱠᱳᱭᱤᱡ ᱯᱨᱳᱜᱨᱟᱢ, ᱪᱮᱞᱮᱠᱟ ᱠᱩ, ᱠᱩᱠᱞᱤ, ᱠᱩᱯᱩᱞᱤ, ᱚᱱᱟ ᱨᱮᱭᱟᱜ ᱦᱚᱸ ᱟᱵᱚ, ᱯᱨᱚᱛᱤᱡᱳᱜᱤᱛᱟᱭ᱾
ᱡᱟᱦᱟᱸ ᱞᱮᱠᱟ ᱫᱚ ᱦᱩᱭᱩᱜ, ᱠᱚᱱᱚ, ᱠᱷᱮᱞᱳᱰ ᱦᱮᱯᱨᱟᱣ ᱠᱚ ᱫᱚᱦᱚ ᱞᱮᱠᱷᱟᱱ, ᱱᱚᱣᱟ ᱜᱮ ᱵᱷᱟᱜᱤᱭᱟ ᱾ ᱢᱮᱱᱠᱷᱟᱱ, ᱚᱱᱮ ᱡᱟᱦᱟᱸ ᱞᱮᱠᱟᱱᱟᱜ ᱠᱟᱛᱷᱟ ᱠᱚᱢ, ᱞᱟᱹᱭᱮᱫ ᱛᱟᱞᱟᱝᱟ ᱾ ᱚᱱᱮ, ᱦᱳᱭ, ᱡᱟᱛᱨᱟ ᱯᱟᱛᱟ ᱵᱟᱝ ᱟᱨ ᱱᱤᱝᱟᱹ ᱪᱷᱟᱹᱯᱨᱤ ᱮᱱᱮᱡ ᱠᱚᱫᱚ, ᱱᱚᱣᱟ ᱫᱚ ᱵᱟᱝ ᱜᱟᱱᱚᱜᱼᱟ ᱾ ᱪᱮᱫᱟᱜ ᱥᱮ, ᱱᱚᱣᱟ ᱫᱚ
ᱦᱩᱸ ᱾
ᱦᱮᱸ ᱾ ᱢᱤᱫᱴᱟᱝ ᱱᱟᱯᱟᱭ ᱥᱚᱢᱟᱡᱽ ᱯᱚᱠᱷᱮ, ᱢᱤᱫᱴᱟᱝ ᱱᱟᱯᱟᱭ ᱢᱮᱥᱮᱡᱽ ᱮᱢᱟᱭ, ᱱᱚᱣᱟ ᱫᱚ ᱵᱟᱝ, ᱵᱟᱝ ᱠᱟᱱᱟ ᱾ ᱦᱮᱸᱥᱮ? ᱦᱮᱸᱦ ᱾
ᱦᱩᱸᱻ ᱾
ᱛᱮᱦᱮᱧ ᱡᱮ, ᱟᱵᱚᱣᱟᱜ ᱱᱟᱱᱟ ᱦᱩᱱᱟᱹᱨ ᱦᱟᱸ ᱾ ᱱᱤᱝᱠᱟᱱᱟᱜ ᱮᱱᱮᱡ ᱥᱮᱨᱮᱧ ᱵᱟᱝ ᱞᱟᱠᱪᱲᱨ ᱨᱮᱱᱟᱜ, ᱚᱸᱰᱮ ᱵᱚᱱ ᱥᱟᱵ ᱨᱟᱠᱟᱵ ᱠᱷᱟᱱ ᱪᱤᱠᱟᱹ? ᱠᱟᱱᱟ ᱾ ᱟᱵᱚᱣᱟᱜ ᱞᱟᱭ-ᱞᱟᱠᱪᱟᱨ ᱦᱚᱸ ᱰᱮᱵᱷᱞᱚᱯᱚᱜ ᱛᱟᱵᱚᱼᱟ ᱵᱟᱝ? ᱡᱟᱦᱟᱸ ᱠᱚ, ᱟᱫᱚᱜ ᱠᱟᱱ ᱛᱟᱵᱚᱱᱟ, ᱚᱱᱟ ᱠᱚᱸ ᱚᱰᱮ ᱫᱮᱠᱷᱟᱜᱼᱟ ᱥᱮ, ᱩᱫᱩᱜ ᱩᱫᱟᱹᱨᱚᱜᱼᱟ ᱦᱮᱸᱥᱮ, ᱱᱚᱣᱟ ᱢᱤᱫᱴᱟᱝ ᱢᱤᱫᱤ ᱯᱷᱮ, ᱵᱷᱟᱹᱜᱮᱼᱭᱟ ᱾
ᱦᱩᱸ, ᱦᱩᱸᱻ, ᱦᱩᱸ ᱦᱟᱸ ᱾ ᱦᱳᱭᱻ ᱾ ᱟᱵᱮᱱᱟᱜ ᱩᱭᱦᱟᱹᱨ ᱤᱫᱤ ᱠᱟᱛᱮᱫ ᱜᱮ, ᱪᱮᱫ ᱞᱮᱠᱟ ᱱᱚᱣᱟ ᱤᱫᱤ ᱠᱟᱛᱮᱜ, ᱠᱟᱹᱴᱤᱡ ᱟᱨᱦᱚᱸ, ᱞᱟᱹᱭ ᱛᱟᱞᱟᱝ ᱵᱤᱱ ᱾
ᱚᱱᱟ ᱢᱟ ᱵᱷᱟᱜᱮ ᱠᱚᱜ ᱜᱮᱭᱟ ᱾ ᱚᱱᱮ ᱡᱟᱦᱟ ᱚᱸᱩᱸᱜᱻᱩᱸᱻᱚᱸᱼ, ᱞᱟᱹᱭᱮᱫ ᱛᱟᱞᱟᱝ ᱟᱢ ᱾ ᱦᱮᱸ, ᱚᱱᱟ ᱠᱚ ᱢᱟ ᱩᱪᱤᱛ ᱵᱟᱝ ᱠᱟᱱᱟ ᱾ ᱟᱫᱚ, ᱱᱚᱰᱮ ᱠᱤᱪᱷᱩ ᱱᱤᱝᱠᱟᱹᱱᱟᱜ ᱡᱤᱱᱤᱥ ᱮᱸᱼ, ᱡᱟᱦᱟᱸ ᱫᱚ ᱥᱟᱵ ᱨᱟᱠᱟᱵ ᱦᱩᱭᱩᱜ ᱛᱟᱵᱚᱱᱟ ᱾ ᱛᱮᱦᱮᱧ ᱧᱮᱞ ᱞᱮᱠᱷᱟᱱ ᱵᱚᱱ, ᱟᱸᱻ ᱾ ᱛᱤᱨᱤᱥᱟ ᱡᱩᱱ ᱦᱩᱞ ᱢᱟᱦᱟ ᱤᱫᱤ ᱠᱟᱛᱮᱫ, ᱥᱮ, ᱚᱱᱟ ᱨᱮᱱᱟᱜ ᱱᱟᱜᱟᱢ ᱟᱹᱰᱤ ᱦᱚᱲ ᱵᱟ ᱵᱟᱵᱚ ᱵᱟᱲᱟᱭᱟ ᱥᱮ ᱤᱛᱤᱦᱟᱥ ᱵᱟ ᱵᱚᱱ ᱵᱟᱲᱟᱭᱟᱵᱚᱱ ᱾ ᱚᱱᱟ ᱡᱟᱛᱮ, ᱡᱚᱛᱚ ᱦᱚᱲ ᱥᱟᱢᱟᱝ ᱨᱮ, ᱯᱟᱥᱱᱟᱣ ᱫᱚᱨᱠᱟᱨ ᱾ ᱚᱱᱟ ᱟᱨ, ᱚᱱᱟ ᱦᱤᱞᱳᱟᱜ ᱫᱤᱱ, ᱟᱵᱚ ᱪᱮᱫ ᱠᱷᱟᱹᱛᱤᱨ ᱜᱮ ᱵᱟᱝᱵᱚᱱ ᱢᱟᱱᱟᱣ ᱮᱫᱟ ᱵᱚᱱ, ᱪᱮᱫᱟᱜ ᱵᱚᱱ ᱢᱟᱱᱟᱣ ᱮᱫᱟᱵᱚᱱ ᱾ ᱱᱚᱣᱟ ᱨᱮᱱᱟᱜ ᱡᱚᱥ ᱪᱮᱫ ᱠᱟᱱᱟ?
ᱦᱩᱸ, ᱾
ᱱᱚᱣᱟ ᱨᱮᱱᱟᱜ ᱢᱟᱨᱟᱝ ᱢᱟᱱᱮ, ᱢᱚᱴᱤᱵᱽ ᱪᱮᱫ ᱠᱟᱱᱟ ᱾ ᱚᱱᱟ ᱢᱤᱫᱴᱟᱝ ᱥᱟᱵ, ᱨᱟᱠᱟᱵ ᱫᱚᱨᱠᱟᱨ ᱠᱟᱱᱟ ᱾ ᱟᱨ, ᱛᱮᱦᱤᱧ ᱡᱩᱫᱤ ᱵᱚᱱ ᱧᱮᱞᱟᱵᱚᱱ ᱱᱚᱣᱟ, ᱛᱨᱤᱥᱟ ᱡᱩᱱ ᱦᱩᱞ ᱢᱟᱦᱟᱨᱮ ᱾ ᱡᱟᱦᱟᱸ ᱞᱮᱠᱟ ᱥᱤᱫᱩ ᱠᱟᱹᱱᱩᱠᱤᱱ ᱞᱟᱹᱲᱦᱟᱹᱭ ᱞᱮᱫᱟ ᱠᱤᱱ, ᱩᱱᱠᱤᱱ ᱪᱮᱫ? ᱠᱷᱟᱹᱛᱤᱨ ᱠᱤᱱ ᱞᱟᱹᱲᱦᱟᱹᱭ ᱞᱮᱫᱟᱠᱤᱱ, ᱪᱮᱫᱟᱜ? ᱠᱤᱱ ᱞᱟᱹᱲᱦᱟᱹᱭ ᱞᱮᱫᱟᱠᱤᱱ ᱾ ᱱᱚᱣᱟ ᱤᱛᱤᱦᱟᱥ ᱥᱮ, ᱱᱚᱣᱟ ᱱᱟᱜᱟᱢ ᱠᱚ, ᱡᱩᱫᱤ ᱟᱵᱚ ᱱᱤᱛᱚᱜ ᱱᱟᱦᱟᱜ, ᱡᱟᱦᱟᱸ ᱡᱮᱱᱟᱨᱮᱥᱚᱱ ᱠᱚ, ᱢᱮᱱᱟᱜ ᱠᱚᱣᱟ ᱾ ᱱᱩᱠᱩ ᱴᱷᱮᱱ ᱡᱩᱫᱤ ᱵᱚᱱ, ᱥᱟᱵ ᱨᱟᱠᱟᱵᱟ ᱥᱮ, ᱛᱟᱦᱚᱞᱮ, ᱱᱩᱠᱩ ᱦᱚᱸᱠᱚ ᱵᱩᱡᱽ ᱫᱟᱲᱮᱭᱟᱜ-ᱟ ᱾ ᱵᱟᱝ ᱟᱸ ᱮᱸ ᱱᱚᱣᱟ ᱫᱚ ᱢᱟᱱᱟᱣ ᱫᱚᱨᱠᱟᱨ ᱠᱟᱱ ᱛᱟᱵᱚᱱᱟ ᱾ ᱥᱮ ᱪᱮᱫ ᱞᱮᱠᱟᱢ ᱞᱟᱹᱭᱟ ᱟᱢ ᱾
ᱦᱳᱭ ᱾
ᱢᱟ, ᱱᱚᱣᱟ ᱤᱫᱤ ᱠᱟᱛᱮ ᱛᱷᱚᱲᱟ, ᱟᱢ ᱦᱚᱸ ᱞᱟᱹᱭᱟᱜ ᱛᱟᱞᱟᱝ ᱢᱮ ᱾
ᱢᱟᱱᱮ ᱾ ᱚᱱᱟ ᱜᱮ, ᱢᱟᱱᱮ ᱦᱩᱞ ᱫᱤᱵᱚᱥ, ᱟᱵᱚ ᱤᱫᱤ ᱛᱮ ᱱᱤᱛᱟᱜ ᱚᱠᱛᱚ ᱨᱮᱱ, ᱟᱵᱚ ᱠᱚᱨᱮᱱ ᱜᱤᱫᱽᱨᱟᱹ ᱠᱚ, ᱡᱟᱦᱟᱸ ᱠᱚ ᱱᱟᱣᱟ ᱯᱤᱲᱦᱤ ᱨᱮᱠᱚ, ᱞᱮᱵᱮᱫᱚᱜ ᱠᱟᱱ ᱱᱩᱠᱩ ᱠᱚᱫᱚ, ᱱᱷᱟᱜ ᱵᱟᱠᱚ ᱵᱟᱰᱟᱭᱟ ᱱᱷᱟᱜ, ᱵᱮᱥ ᱚᱠᱚᱡ ᱫᱚ ᱾
ᱦᱩᱸ ᱦᱩᱸ ᱦᱩᱸ ᱾
ᱚᱠᱛᱚ ᱨᱮᱜᱮ ᱟᱵᱚ ᱠᱚ, ᱯᱚᱛᱚᱠ ᱯᱩᱨᱤ ᱠᱚ, ᱢᱟᱱᱮ ᱦᱩᱞ ᱧᱩᱛᱩᱢ ᱠᱟᱛᱮᱜ ᱢᱟᱱᱮ ᱠᱟᱨ ᱢᱮᱱᱟᱜ-ᱟ ᱟᱵᱚ ᱴᱷᱮᱜ ᱦᱟᱹᱴᱤᱧ ᱫᱚᱨᱠᱟᱨ ᱢᱮᱱᱟᱜ-ᱟ ᱟᱫᱚ ᱟᱸ ᱢᱟᱱᱮ ᱯᱚᱛᱚᱵ ᱯᱩᱛᱷᱤ ᱠᱚ ᱦᱤᱡᱩᱜ ᱠᱟᱱ ᱜᱮᱭᱟ ᱵᱚᱞᱮ ᱠᱚ ᱢᱮᱞᱟ ᱞᱮᱠᱟ ᱥᱮ ᱤᱭᱟᱹ ᱞᱮᱠᱟ ᱫᱚᱠᱟᱱ ᱞᱮᱠᱟ ᱠᱚ ᱵᱮᱱᱟᱣ ᱮᱠᱟᱱ ᱜᱮᱭᱟ ᱢᱮᱱᱠᱷᱟᱱ ᱮᱴᱟᱜ ᱮᱴᱟᱜ ᱯᱩᱛᱷᱤ ᱠᱚᱜᱤ ᱡᱟᱹᱥᱛᱤ ᱧᱮᱞᱚᱜᱚᱜ ᱠᱟᱱᱟ ᱟᱵᱚᱣᱟᱜ ᱦᱩᱞ ᱫᱤᱵᱚᱥ ᱨᱮᱭᱟᱜ ᱯᱩᱛᱷᱤ ᱠᱚᱫᱚ ᱱᱟᱦᱟᱜ ᱠᱚᱢ ᱫᱷᱟᱨᱟ ᱜᱮ ᱟᱨ ᱵᱟᱝᱠᱷᱟᱡ ᱵᱟᱝ ᱧᱮᱞᱚᱜᱚᱜ ᱠᱟᱱᱟ ᱢᱟᱱᱮ ᱱᱚᱣᱟ ᱢᱤᱴᱮᱱ ᱟᱵᱚ ᱥᱚᱢᱟᱡ ᱨᱮ ᱢᱟᱱᱮ ᱵᱟᱰᱟᱭ ᱵᱟᱰᱟᱭ ᱵᱟᱹᱱᱩᱜ ᱞᱮᱠᱟᱜᱮ ᱢᱟᱱᱮ ᱛᱟᱦᱮᱱ ᱠᱟᱱᱟ ᱢᱟᱱᱮ ᱡᱟᱦᱟᱸᱭᱮᱢ ᱠᱩᱞᱤ ᱜᱚᱫ ᱞᱮᱠᱷᱟᱡ ᱱᱚᱣᱟ ᱫᱚ ᱚᱠᱟᱨᱮ ᱦᱩᱭ ᱞᱮᱱᱟ ᱚᱱᱟ ᱨᱮᱭᱟᱜ ᱦᱚᱸ ᱵᱮᱥ ᱚᱠᱚᱡ ᱢᱟᱱᱮ ᱚᱠᱟ
ᱦᱳᱭ ᱦᱳᱭ
ᱟᱫᱚ ᱚᱱᱟ ᱤᱫᱤ ᱠᱟᱛᱮᱫ ᱜᱮ ᱦᱚᱭ ᱟᱸᱡᱚᱢᱚᱜ ᱠᱟᱱᱟ ᱥᱮ